ᱦᱮᱸ ᱜᱚᱢᱠᱮ ᱡᱚᱦᱟᱨ ᱜᱮ ᱟᱸᱡᱚᱢᱼᱚᱜ ᱠᱟᱱᱟ ᱨᱚᱲ
ᱦᱩᱸ ᱟᱸᱡᱚᱢᱚᱜ ᱠᱟᱱᱟ ᱜᱚᱝᱠᱮ
ᱦᱳᱭ ᱟᱨᱦᱚᱸ ᱫᱚᱦᱲᱟ ᱛᱮ ᱧᱟᱯᱟᱢ ᱦᱩᱭ ᱮᱱᱟ ᱟᱫᱚ ᱜᱚᱢᱠᱮ ᱟᱪᱪᱷᱟ ᱛᱟᱦᱚᱞᱮ ᱟᱯᱮ ᱚᱱᱛᱮᱱᱼᱟᱜ ᱪᱮᱫ ᱞᱮᱠᱟ ᱵᱤᱨ ᱫᱤᱥᱚᱢ ᱠᱟᱱᱟ ᱯᱮ ᱥᱮ ᱱᱚᱝᱠᱟ ᱟᱨ ᱰᱟᱹᱰᱤ ᱫᱤᱥᱚᱢ ᱫᱚ ᱚᱠᱟ ᱞᱮᱠᱟ
ᱟᱞᱮ ᱫᱚ ᱜᱚᱝᱠᱮ ᱟᱞᱮ ᱫᱚ ᱵᱤᱨ ᱫᱤᱥᱚᱢ ᱨᱤᱱ ᱠᱟᱱᱟ ᱞᱮ ᱪᱮᱫᱟᱜ ᱥᱮ ᱟᱞᱮ ᱫᱚ ᱵᱩᱨᱩ ᱡᱟᱯᱟᱜ
ᱟᱪᱪᱷᱟ ᱟᱪᱪᱷᱟ ᱟᱪᱪᱷᱟ ᱟᱪᱪᱷᱟ ᱵᱩᱨᱩ ᱡᱟᱯᱟᱜ ᱵᱟᱝ ᱛᱟᱦᱞᱮ ᱪᱟᱥ ᱵᱟᱥ ᱠᱚᱫᱚ ᱪᱮᱫ ᱞᱮᱠᱟ ᱪᱮᱫ ᱠᱚᱯᱮ ᱪᱟᱥ ᱵᱟᱥ ᱜᱮᱭᱟ ᱚᱱᱠᱟ ᱦᱳᱲᱳ ᱵᱟᱫᱽ ᱠᱟᱛᱮᱫ
ᱦᱳᱲᱳ ᱵᱟᱫᱽ ᱠᱟᱛᱮ ᱜᱚᱝᱠᱮ ᱟᱞᱮ ᱫᱚ ᱵᱩᱨᱩ ᱫᱷᱟᱨᱮ ᱦᱚᱲ ᱛᱚ ᱥᱮ ᱨᱚᱠᱚᱢ ᱫᱚ ᱫᱷᱤᱨᱤ ᱦᱟᱥᱟ ᱦᱚᱲ ᱟᱞᱮ ᱫᱚ ᱥᱮᱨᱚᱠᱚᱢ ᱫᱚ ᱪᱟᱥ ᱵᱟᱥ ᱠᱚᱫᱚ ᱵᱟᱭ ᱦᱩᱭᱩᱜ ᱛᱟᱞᱮᱭᱟ
ᱚ ᱟᱪᱪᱷᱟ
ᱟᱱᱟᱡᱽ ᱯᱟᱹᱛᱤ ᱦᱚᱸ ᱥᱮᱨᱚᱠᱚᱢ ᱫᱚ ᱵᱟᱝ ᱦᱩᱭᱩᱜ ᱜᱮᱭᱟ ᱳᱭ ᱤᱭᱟᱹ ᱪᱟᱹᱛ ᱵᱟᱹᱭᱥᱟᱹᱠᱷ ᱨᱮᱱᱟᱜ ᱠᱤᱪᱷᱩ ᱨᱚᱦᱚᱭᱚᱜ ᱜᱮᱭᱟ ᱨᱚᱦᱚᱭ ᱞᱮ ᱮᱨᱚᱜ ᱜᱮᱭᱟ ᱳᱭ ᱡᱮᱢᱚᱱ ᱡᱮᱢᱚᱱ ᱦᱩᱭᱩᱜ ᱠᱟᱱᱟ ᱠᱷᱚᱥᱞᱟ ᱛᱟᱯᱚᱨᱮ ᱢᱩᱜᱷ ᱚᱱᱟ ᱠᱚ ᱵᱤᱱᱟᱹ ᱫᱟᱜ ᱛᱮ
ᱚ ᱦᱚᱻ ᱚᱱᱟ ᱫᱚ ᱠᱚᱢ ᱜᱮ ᱫᱟᱜ ᱞᱟᱜᱟᱜᱼᱟ ᱵᱟᱝ ᱢᱩᱜᱽ ᱫᱚ ᱦᱩᱭᱩᱜ ᱠᱟᱱᱟ ᱫᱟᱜ ᱜᱮ ᱡᱟᱹᱱᱤᱡ ᱪᱚᱝ ᱵᱟᱝ ᱞᱟᱜᱟᱜᱼᱟ ᱦᱮᱸ ᱵᱟᱝ
ᱵᱟᱝ ᱞᱟᱜᱟᱜᱼᱟ ᱵᱟᱝ ᱞᱟᱜᱟᱜᱼᱟ ᱚᱱᱟ ᱫᱚ᱾
ᱦᱳᱭ ᱟᱫᱚ ᱜᱚᱢᱠᱮ ᱚᱱᱮ ᱡᱮᱢᱚᱱ ᱞᱟᱹᱭ ᱠᱮᱜᱼᱟ ᱵᱮᱱ ᱫᱟᱜ ᱨᱮᱱᱟᱜ ᱟᱹᱰᱤ ᱟᱱᱟᱴ ᱢᱮᱱᱟᱜ ᱟᱠᱟᱫᱟ ᱛᱟᱦᱞᱮ ᱜᱚᱢᱠᱮ ᱪᱟᱥ ᱵᱟᱫ ᱵᱟᱫ ᱠᱟᱛᱮ ᱚᱱᱠᱟ ᱟᱹᱛᱩ ᱴᱚᱞᱟ ᱠᱚᱨᱮ ᱪᱮᱫ ᱞᱮᱠᱟ ᱫᱟᱜ ᱨᱮᱱᱟᱜ ᱠᱤ ᱟᱱᱟᱴ ᱢᱮᱱᱟᱜᱼᱟ ᱥᱮ ᱵᱟᱝ
ᱫᱟᱜ ᱨᱮᱱᱟᱜ ᱫᱚ ᱥᱚᱴ ᱠᱟᱹᱴᱤᱡ ᱠᱟᱹᱴᱤᱡ ᱴᱟᱱᱟᱴᱩᱱᱤ ᱧᱚᱜ ᱜᱮᱭᱟ ᱜᱚᱝᱠᱮ ᱪᱮᱫᱟᱜ ᱥᱮ ᱟᱞᱮ ᱥᱮᱫ ᱫᱚ ᱡᱟᱦᱟᱸ ᱥᱚᱨᱠᱟᱨ ᱠᱷᱚᱱ ᱮᱢ ᱠᱟᱱᱟ ᱠᱚ ᱜᱷᱚᱨ ᱜᱚᱴᱟᱝ ᱠᱚᱞ ᱠᱤᱱᱛᱩ ᱟᱞᱮᱥᱮᱫ ᱫᱚ ᱜᱚᱢᱠᱮ ᱟᱞᱮ ᱥᱮᱫ ᱫᱚ ᱵᱟᱝ ᱛᱤᱭᱳᱜ ᱦᱮᱡ ᱟᱠᱟᱱᱟ᱾ ᱱᱤᱛᱦᱚᱸ ᱟᱫᱚ ᱠᱚᱞ ᱜᱮ ᱢᱤᱫ ᱵᱟᱨ ᱢᱮᱱᱟᱜᱼᱟ ᱟᱫᱚ ᱚᱱᱟ ᱛᱮᱜᱮ ᱠᱟᱹᱢᱤ ᱫᱚᱞᱮ ᱯᱟᱨᱚᱢ ᱫᱟ ᱫᱟᱜ ᱠᱚᱫᱚ ᱧᱩ ᱵᱟᱲᱟᱭ ᱦᱩᱭᱩᱜ ᱠᱟᱱᱟ ᱟᱫᱚ ᱠᱚᱞ ᱵᱟᱹᱲᱤᱡ ᱞᱮᱱᱠᱷᱟᱱ ᱫᱚ ᱰᱟᱹᱰᱤ ᱠᱚᱨᱮ ᱥᱟᱶ ᱥᱟᱶᱛᱮ ᱠᱩᱧ ᱠᱚ ᱠᱚᱨᱮ ᱞᱩ ᱵᱟᱲᱟᱭ ᱦᱩᱭᱩᱜᱼᱟ
ᱟᱪᱪᱷᱟ ᱟᱪᱪᱷᱟ ᱛᱟᱞᱦᱮ ᱚᱱᱟ ᱠᱚᱞ ᱵᱚᱞᱛᱮ ᱦᱟᱱᱟ ᱰᱷᱮᱠᱚᱡ
ᱦᱳᱭ ᱜᱚᱝᱠᱮ ᱰᱷᱚᱠᱚᱡ ᱠᱚᱞ
ᱟᱪᱪᱷᱟ ᱟᱪᱪᱷᱟ ᱱᱚᱣᱟ ᱥᱟᱹᱨᱤ ᱜᱮ ᱟᱹᱰᱤ ᱫᱩᱠ ᱨᱮᱱᱟᱜ ᱠᱟᱛᱷᱟ ᱠᱟᱱᱟ᱾ ᱱᱟᱦᱟᱜ ᱫᱤᱱ ᱨᱮᱦᱚᱸ ᱡᱩᱚᱫᱤ ᱟᱵᱚ ᱥᱚᱨᱠᱟᱨ ᱱᱚᱝᱠᱟ ᱵᱟᱭ ᱢᱮᱸᱫ ᱞᱩᱛᱚᱨ ᱟᱵᱚᱱᱟ ᱪᱮᱠᱟᱛᱮ ᱦᱳᱭᱳᱜ ᱟ ᱵᱟᱝ ᱠᱟᱨᱚᱱ ᱟᱵᱚ ᱡᱩᱫᱤ ᱵᱚᱱ ᱧᱮᱞᱟ ᱟᱞᱮ ᱱᱚᱛᱮ ᱢᱟ ᱵᱟᱨᱭᱟ ᱠᱟᱛᱮᱫ ᱡᱷᱚᱛᱚ ᱠᱚ ᱮᱢ ᱠᱟᱜᱼᱟ ᱵᱟᱨᱭᱟ ᱠᱟᱛᱮᱫ ᱛᱮ ᱢᱟᱱᱮ ᱫᱟᱜ ᱛᱮᱫᱚ ᱵᱟᱵᱮᱱ ᱟᱱᱟᱴᱚᱜᱼᱟ ᱢᱟᱱᱮ ᱫᱟᱜ ᱧᱮᱞ ᱵᱮᱱ ᱡᱟᱦᱟᱸ ᱨᱮ ᱫᱟᱜ ᱠᱚ ᱛᱟᱦᱮᱱᱟ ᱚᱸᱰᱮ ᱜᱮᱛᱚ ᱢᱟᱹᱱᱢᱤ ᱠᱚ ᱡᱤᱭᱚᱱ ᱠᱚ ᱠᱷᱟᱸᱰᱟᱣᱟ ᱦᱮᱸ ᱵᱟᱝ? ᱟᱫᱚ ᱮᱱᱛᱮ ᱟᱫᱚ ᱱᱟᱦᱟᱜ ᱫᱤᱱ ᱛᱮᱜᱮ ᱟᱨᱠᱚ ᱰᱷᱮᱠᱚᱡ ᱠᱚᱞ ᱜᱟᱱᱚᱜᱼᱟ? ᱰᱷᱮᱠᱚᱡ ᱠᱚᱞ ᱢᱟ ᱛᱟᱦᱮᱸ ᱞᱮᱱᱟ ᱞᱟᱦᱟ ᱥᱮᱫᱟᱭ ᱚᱱᱟ ᱫᱚ ᱴᱷᱤᱠ ᱜᱮᱭᱟᱹ ᱱᱟᱦᱟᱜ ᱫᱤᱱ ᱫᱚ ᱮᱸ ᱠᱟᱹᱴᱤᱡ ᱮᱸ ᱟᱹᱨᱩᱯᱷᱮᱨᱟᱣ ᱠᱟᱱᱟ ᱱᱟᱦᱟᱜ ᱫᱤᱱ ᱫᱚ᱾ ᱟᱨ ᱥᱩᱡᱮᱢ ᱴᱷᱤᱯᱟᱹᱣ ᱠᱮᱫᱟ ᱫᱟᱜ ᱛᱩᱜ ᱱᱟ ᱦᱮᱸ ᱱᱮᱛᱟᱨ ᱡᱚᱛᱚ ᱠᱤᱪᱷᱩ ᱱᱚᱝᱠᱟᱱ ᱢᱤᱫᱴᱟᱝ ᱟᱹᱨᱩᱯᱷᱮᱨᱟᱣ ᱠᱟᱱᱟ ᱞᱟᱦᱟᱛᱮᱢᱟ ᱡᱚ ᱵᱚᱱ ᱧᱮᱞᱟ ᱥᱟᱺᱜᱤᱧ ᱥᱟᱺᱜᱤᱧ ᱠᱚ ᱪᱟᱣ ᱠᱟᱜᱼᱟ ᱪᱮᱜ ᱠᱚᱛᱮ ᱚᱱᱟ ᱰᱟᱹᱝᱨᱤ ᱜᱟᱹᱲᱤ ᱠᱚᱛᱮ ᱠᱚ ᱪᱟᱞᱟᱣ ᱠᱚᱜᱼᱟ ᱦᱮᱸ ᱵᱟᱝ ᱛᱟᱦᱚᱞᱮ ᱱᱟᱦᱟᱜ ᱫᱤᱱ ᱨᱮ ᱪᱤᱠᱟᱜ ᱠᱟᱱᱟ? ᱚᱞ ᱠᱮᱜᱼᱟ ᱟᱪᱪᱷᱟ ᱟᱮᱜ ᱤᱧ ᱪᱟᱜᱼᱟ ᱱᱚᱸᱰᱮ ᱟᱸ ᱴᱷᱤᱠᱜᱮᱭᱟ ᱯᱷᱳᱱ ᱠᱮᱫᱟᱢ ᱦᱮᱞᱳ ᱦᱮᱸ ᱜᱟᱹᱰᱤ ᱵᱟᱞᱟ ᱮᱸ ᱦᱮᱡ ᱱᱟᱭ ᱪᱟᱞᱟᱣᱱᱟᱵᱮᱱ ᱦᱮᱸ ᱥᱮ ᱵᱟᱝ?
ᱦᱳᱭ ᱜᱚᱝᱠᱮ
ᱛᱟᱦᱚᱞᱮ ᱱᱟᱦᱟᱜ ᱫᱤᱱ ᱨᱮ ᱛᱤᱸᱜᱩ ᱠᱟᱛᱮᱜ ᱡᱩᱫᱤ ᱰᱷᱮᱠᱚᱡ ᱠᱚᱞ ᱨᱮᱱᱟᱜ ᱠᱟᱛᱷᱟ ᱠᱚ ᱞᱟᱹᱭ ᱟᱵᱤᱱᱟ ᱱᱚᱣᱟ ᱫᱚ ᱥᱟᱹᱨᱤ ᱟᱹᱰᱤ
ᱫᱩᱠ ᱨᱮᱱᱟᱜ ᱜᱮ ᱠᱟᱛᱷᱟ ᱠᱟᱱ ᱜᱮᱭᱟ ᱜᱚᱝᱠᱮ ᱪᱤᱠᱟᱹᱭᱟᱵᱮᱱ ᱟᱫᱚ ᱥᱚᱨᱠᱟᱨ ᱦᱚᱸ ᱵᱟᱭ ᱢᱮᱫ ᱞᱩᱛᱩᱨᱟ ᱛᱟᱞᱮ ᱠᱟᱱᱟ ᱟᱞᱮᱭᱟᱜ ᱦᱚᱸ ᱠᱟᱛᱷᱟ ᱦᱚᱸ ᱢᱮᱜ ᱞᱩᱛᱩᱨᱟᱜ ᱠᱷᱟᱱ ᱟᱹᱰᱤ ᱜᱤ ᱱᱟᱯ
ᱛᱟᱦᱞᱮ ᱟᱸ ᱟᱪᱪᱷᱟ ᱜᱚᱝᱠᱮ ᱛᱟᱦᱞᱮ ᱟᱯᱮ ᱱᱚᱜᱼᱚᱱᱟ ᱡᱟᱦᱟᱸ ᱛᱤᱱᱟᱹᱜ ᱚᱞᱚᱜ ᱯᱟᱲᱦᱟᱣᱟᱱ ᱠᱚᱲᱟ ᱠᱩᱲᱤ ᱠᱚ ᱢᱮᱱᱟᱜ ᱠᱚᱣᱟ ᱛᱚ ᱟᱯᱮ ᱠᱚ ᱚᱱᱟ ᱟᱛᱳ ᱠᱚᱨᱮ ᱱᱚᱝᱠᱟ ᱜᱟᱯᱟᱞ ᱢᱟᱨᱟᱜ ᱟᱯᱮ ᱟᱨ ᱜᱟᱯᱟᱞ ᱢᱟᱨᱟᱣ ᱠᱟᱛᱮᱫ ᱮᱸ ᱡᱟᱦᱟᱸ ᱟᱹᱨᱡᱤ ᱥᱟᱠᱟᱢ ᱠᱚ ᱛᱮᱭᱟᱨ ᱯᱮ ᱦᱮᱸᱥᱮ ᱟᱨ ᱟᱯᱮ ᱟᱹᱛᱩᱳ ᱨᱮᱱᱟᱜ ᱡᱟᱦᱟᱸ ᱛᱤᱱᱟᱹᱜ ᱥᱤᱜᱽᱱᱮᱪᱟᱨ ᱠᱚ ᱞᱟᱜᱟᱜᱼᱟ ᱦᱮᱸ ᱥᱮ ᱚᱱᱟ ᱠᱚ ᱠᱚᱨᱟᱣ ᱛᱟᱵᱚᱱ ᱯᱮ᱾ ᱚᱱᱟ ᱚᱧᱪᱚᱞ ᱚᱯᱷᱤᱥ ᱨᱮ ᱵᱟᱝᱠᱷᱟᱱ ᱚᱱᱟ ᱵᱤᱰᱤᱭᱚ ᱚᱯᱷᱤᱥ ᱠᱚᱨᱮ ᱚᱱᱟ ᱠᱚᱫᱚ ᱡᱚᱢᱟᱭ ᱛᱟᱵᱚᱱ
ᱦᱳᱭ ᱜᱚᱝᱠᱮ ᱚᱱᱟ ᱠᱚᱫᱚ ᱚᱱᱟ ᱠᱚᱫᱚ ᱜᱚᱝᱠᱮ ᱚᱱᱟ ᱫᱚ ᱟᱹᱰᱤ ᱵᱟᱨ ᱠᱮ ᱚᱵᱡᱮᱠᱥᱚᱱ ᱫᱚ ᱡᱟᱱᱟᱣ ᱦᱩᱭ ᱠᱟᱱᱟ ᱯᱚᱧᱪᱟᱭᱮᱛ ᱨᱮᱦᱚᱸ ᱥᱟᱶ ᱥᱟᱶᱛᱮ ᱵᱤᱰᱤᱭᱚ ᱚᱯᱷᱤᱥ ᱨᱮᱦᱚᱸ ᱚᱱᱟ ᱮᱢ ᱠᱟᱛᱮ ᱨᱮᱦᱚᱸ ᱜᱚᱝᱠᱮ ᱟᱯᱫᱚ ᱱᱤᱛᱚᱜ ᱦᱚᱸ ᱥᱟᱦᱟᱡᱽᱡᱚ ᱫᱚ ᱟᱹᱣᱨᱤ ᱧᱟᱢᱚᱜᱼᱟ᱾
ᱟᱪᱪᱷᱟ ᱟᱪᱪᱷᱟ ᱟᱪᱪᱷᱟ ᱚ ᱦᱮᱸ ᱟᱫᱚ ᱮᱱᱛᱮ ᱛᱟᱹᱣ ᱨᱮᱦᱚᱸ ᱮᱢ ᱠᱟᱜ ᱤᱫᱤ ᱜᱮ ᱛᱟᱦᱮᱱᱟ ᱟᱵᱚ ᱵᱚᱱ ᱵᱟᱲᱟᱭᱟ ᱟᱵᱚᱣᱟᱜ ᱦᱚᱠ ᱟᱹᱭᱫᱟᱹᱨ ᱫᱚ ᱮᱢᱱᱤ ᱛᱮᱫᱚ ᱵᱟᱝᱠᱚ ᱮᱢ ᱠᱟᱜ ᱵᱚᱱᱟ ᱡᱟᱦᱟᱸ ᱛᱤᱱᱟᱹᱜ ᱱᱤᱛ ᱦᱟᱹᱵᱤᱡ ᱵᱚᱱ ᱮᱸ ᱦᱮᱱᱟᱜ ᱵᱚᱱᱟ ᱱᱚᱣᱟ ᱫᱷᱩᱲᱤ ᱫᱷᱟᱹᱨᱛᱤ ᱨᱮ ᱥᱚᱵᱥᱚᱢᱚᱭ ᱞᱟᱹᱲᱦᱟᱹᱭ ᱠᱟᱛᱮ ᱜᱮ ᱟᱵᱚᱣᱟᱜ ᱦᱚᱠ ᱟᱹᱭᱫᱟᱹᱨ ᱫᱚᱵᱚᱱ ᱦᱟᱛᱟᱣ ᱠᱟᱜᱼᱟ ᱦᱮᱸ ᱵᱟᱝ ᱦᱳᱭ ᱟᱫᱚ ᱤᱱᱟᱹ ᱤᱭᱟᱹᱛᱮ ᱤᱧᱫᱚᱧ ᱞᱟᱹᱭᱟ ᱮᱸ ᱞᱟᱦᱟᱛᱮ ᱛᱮᱢᱚᱱ ᱡᱟᱦᱟᱸ ᱞᱮᱠᱟ ᱟᱵᱚᱨᱮᱱ ᱵᱤᱨ ᱵᱷᱟᱱᱴᱟ ᱠᱚᱠᱚ ᱞᱟᱹᱲᱦᱟᱹᱭ ᱞᱮᱜᱼᱟ ᱦᱮᱸ ᱥᱮ ᱩᱝᱠᱩ ᱢᱟ ᱟᱠᱚᱣᱟᱜ ᱟᱸ ᱦᱚᱲᱢᱚ ᱫᱟᱲᱮ ᱛᱮᱠᱚ ᱞᱟᱹᱲᱦᱟᱹᱭ ᱞᱮᱜᱼᱟ ᱴᱷᱤᱠᱜᱮᱭᱟ, ᱠᱤᱱᱛᱩ ᱩᱝᱠᱩ ᱚᱱᱟ ᱱᱚᱣᱟ ᱦᱚᱸ ᱵᱟᱰᱟᱭ ᱩᱪᱤᱛᱫ ᱱᱟᱦᱟ ᱱᱟᱦᱟᱜ ᱫᱤᱱ ᱨᱮ ᱠᱤᱱᱛᱩ ᱱᱟᱦᱟᱜ ᱫᱤᱱ ᱨᱮᱫᱚ ᱚᱱᱟ ᱫᱤᱞ ᱫᱟᱲᱮ ᱛᱮᱵᱚᱱ ᱫᱟᱲᱮ ᱞᱮᱠᱷᱟᱱ ᱫᱚ ᱵᱟᱝ ᱜᱟᱱᱚᱜᱼᱟ᱾ ᱞᱟᱹᱲᱦᱟᱹᱭ ᱞᱮᱠᱷᱟᱱ ᱵᱩᱫᱷᱤ ᱫᱟᱲᱮ ᱟᱨ ᱦᱩᱭᱩᱜ ᱠᱟᱱᱟ ᱠᱚᱞᱚᱢ ᱠᱷᱟᱛᱟ ᱠᱚᱞᱚᱢ ᱫᱟᱲᱮ ᱛᱮ ᱱᱤᱛᱚᱜ ᱫᱚ ᱞᱟᱦᱟ ᱦᱩᱭᱩᱜ ᱛᱟᱵᱚᱱᱟ ᱦᱮᱸ ᱵᱟᱝ?
ᱱᱚᱝᱠᱟ ᱦᱚᱸ ᱧᱮᱞ ᱟᱠᱟᱱᱟ ᱜᱚᱝᱠᱮ ᱪᱮᱫᱟᱜ ᱥᱮ ᱯᱟᱥᱮᱨ ᱟᱛᱩ ᱯᱟᱪᱷᱟ ᱫᱩᱞᱟ ᱮᱴᱟᱜ ᱡᱟᱭᱜᱟ ᱠᱚᱨᱮ ᱱᱚᱝᱠᱟ ᱦᱚᱸ ᱧᱮᱞ ᱠᱟᱱᱟ ᱡᱟᱦᱟᱸ ᱫᱚ ᱦᱩᱭᱩᱜ ᱠᱟᱱᱟ ᱴᱤᱯᱟᱹᱣ ᱞᱮᱠᱷᱟᱱ ᱜᱮ ᱫᱟᱜ ᱩᱰᱩᱠᱚᱜᱼᱟ ᱴᱮᱝᱠᱤ ᱠᱚ ᱵᱟᱹᱭᱥᱟᱹ ᱠᱟᱜ ᱠᱚᱣᱟ ᱟᱹᱰᱤ ᱟᱭᱢᱟ ᱡᱟᱭᱜᱟ ᱨᱮᱜᱮ ᱧᱮᱞ ᱦᱩᱭ ᱠᱟᱱᱟ᱾ ᱟᱫᱚ ᱟᱞᱮ ᱦᱚᱸ ᱟᱛᱩ ᱨᱮᱦᱚᱸ ᱱᱤᱛ ᱯᱚᱡᱚᱱᱛᱚ ᱱᱚᱠᱟᱱᱟᱜ ᱦᱚᱸ ᱟᱹᱣᱨᱤ ᱥᱮᱴᱮᱨᱚᱜᱼᱟ᱾
ᱦᱮᱸ
ᱚᱵᱡᱮᱥᱚᱱ ᱢᱟ ᱟᱹᱰᱤ ᱵᱟᱨ ᱜᱮ ᱡᱟᱱᱟᱣ ᱦᱩᱭ ᱮᱱᱟ ᱮᱱᱛᱮ ᱨᱮᱦᱚᱸ ᱱᱤᱛ ᱯᱚᱨᱡᱚᱱᱛᱚ ᱟᱹᱣᱨᱤ ᱪᱮᱫ ᱦᱚᱸ ᱟᱹᱣᱨᱤ ᱪᱤᱠᱟᱹᱜᱼᱟ᱾
ᱦᱮᱸ ᱚᱱᱟ ᱢᱟ ᱠᱟᱛᱷᱟ ᱜᱮ ᱥᱟᱹᱨᱤ ᱜᱮᱛᱚ ᱱᱚᱜᱼᱚ ᱱᱚᱣᱟ ᱱᱟᱦᱟᱜ ᱫᱤᱱ ᱨᱮ ᱡᱩᱫᱤ ᱱᱚᱣᱟ ᱥᱩᱭᱤᱪ ᱴᱤᱯᱟᱹᱣ ᱠᱟᱛᱮᱜ ᱡᱟᱦᱟᱸ ᱫᱟᱜ ᱛᱩᱫᱩᱜ ᱠᱟᱱᱟ ᱚᱝᱠᱟᱱᱟᱜ ᱡᱩᱫᱤ ᱵᱟᱝᱠᱚ ᱵᱟᱹᱭᱥᱟᱹᱣᱟ ᱛᱮ ᱛᱮᱦᱮᱧᱱᱠᱤ ᱡᱟᱦᱟᱸ ᱫᱚ ᱥᱳᱞᱟᱨ ᱨᱮᱱᱟᱜ ᱛᱚᱠᱚ ᱵᱟᱹᱭᱥᱟᱹᱣ ᱫᱟᱲᱮᱜᱼᱟ ᱦᱮᱸ ᱵᱟᱝ? ᱦᱳᱭ ᱴᱷᱝᱠᱤ ᱠᱚ ᱵᱟᱹᱭᱥᱟᱹᱣ ᱠᱮᱭᱟ ᱛᱟᱦᱞᱮ ᱜᱚᱝᱠᱮ ᱟᱯᱮ ᱫᱚ ᱨᱟᱥᱤ ᱟᱹᱛᱩ ᱥᱮ ᱦᱩᱰᱤᱧ ᱜᱮᱭᱟ ᱟᱹᱛᱩ ᱫᱚ?
ᱟᱞᱮ ᱫᱚ ᱨᱟᱹᱥᱤ ᱟᱛᱩ ᱟᱞᱮ ᱫᱚ ᱨᱟᱹᱥᱤ ᱟᱹᱛᱩ ᱜᱚᱝᱠᱮ ᱟᱞᱮ ᱫᱚ᱾ ᱦᱳᱭ ᱰᱷᱮᱠᱚᱡ ᱠᱚᱞ ᱢᱮᱱᱟᱜᱼᱟ ᱜᱚᱝᱠᱮ ᱳᱭ ᱯᱮᱭᱟ ᱜᱟᱱ ᱢᱮᱱᱟᱜᱼᱟ᱾
ᱦᱮᱸ ᱟᱫᱚ ᱰᱷᱮᱠᱚᱡ ᱠᱚᱞ ᱨᱮᱜᱮ ᱟᱯᱮ ᱫᱚ ᱚᱸᱰᱮ ᱥᱤᱴᱤᱝ ᱟᱞᱮᱯᱮ ᱥᱮ ᱦᱮᱸ ᱵᱟᱝ?
ᱦᱳᱭ ᱦᱳᱭ
ᱦᱮᱸ ᱵᱟᱠᱷᱟᱱ ᱵᱮᱥ ᱦᱩᱭᱩᱜ ᱟ ᱥᱮ ᱵᱟᱝᱠᱷᱟᱱ ᱟᱞᱟᱫᱟ ᱛᱮ ᱵᱤᱨᱤᱫ ᱟᱞᱮ ᱯᱮ ᱛᱟᱦᱟᱞᱮ ᱠᱷᱟᱱ ᱜᱮ ᱦᱩᱭ ᱮᱱᱟ ᱛᱟᱦᱮᱞᱮ ᱛᱚ ᱟᱨ ᱵᱟᱨ ᱵᱟᱨ ᱛᱚ ᱱᱚᱣᱟ ᱞᱤᱭᱟᱹ ᱫᱚ ᱟᱨᱡᱤ ᱥᱟᱠᱟᱢ ᱫᱚ ᱵᱟᱝ ᱞᱮ ᱮᱢᱟ ᱵᱟᱝ ᱮᱱᱛᱮ ᱨᱮᱦᱚ ᱟᱯᱮ ᱫᱚ ᱮᱢ ᱟᱠᱟ ᱛᱟᱦᱮᱱ ᱯᱮ ᱚᱱᱛᱮ ᱨᱮᱜᱮ ᱛᱟᱦᱮᱱ ᱛᱟᱵᱚᱱ ᱯᱮ ᱟᱨ ᱚᱞ ᱨᱮᱱᱟᱜ ᱠᱷᱳᱸᱡ ᱠᱷᱚᱵᱚᱨ ᱦᱟᱛᱟᱣ ᱯᱮ ᱡᱮ ᱛᱤᱱᱟᱹᱜ ᱥᱟᱺᱜᱤᱧ ᱪᱮᱫ ᱪᱤᱠᱟᱹ ᱮᱱᱟ ᱦᱮ ᱵᱟᱝ ᱵᱟᱝᱠᱷᱟᱱ ᱫᱚ
ᱦᱳᱭ ᱠᱷᱳᱡᱽ ᱠᱷᱚᱵᱚᱨ ᱫᱚ ᱦᱟᱛᱟᱣ ᱦᱳᱭ ᱜᱚᱝᱠᱮ ᱠᱷᱳᱡᱽ ᱠᱷᱚᱵᱚᱨ ᱠᱚᱫᱚ ᱦᱟᱛᱟᱣ ᱤᱫᱤ ᱦᱩᱭᱩᱜ ᱠᱟᱱ ᱜᱮᱭᱟ ᱜᱷᱚᱱᱚ ᱜᱷᱚᱱᱚ ᱜᱮ ᱪᱮᱫᱟᱜ ᱥᱮ ᱜᱚᱝᱠᱮ ᱟᱨ ᱚᱸᱰᱮ ᱯᱟᱥᱮ ᱨᱮᱱ ᱯᱟᱥᱮᱨ ᱟᱛᱩ ᱨᱮ ᱢᱤᱫᱴᱟᱝ ᱥᱮᱞᱳ ᱢᱮᱱᱟᱜᱼᱟ ᱚᱱᱟ ᱫᱚ ᱢᱟᱨᱟᱝ ᱩᱛᱟᱹᱨᱟ ᱚᱱᱟ ᱫᱚ ᱟᱹᱰᱤ ᱢᱟᱨᱮ ᱥᱮᱞᱳ ᱠᱟᱱᱟ ᱟᱫᱚ ᱚᱱᱚᱱᱟ ᱪᱟᱹᱞᱩ ᱞᱮᱠᱷᱟᱱ ᱥᱮ ᱚᱱᱟ ᱫᱚ ᱡᱟᱦᱟ ᱠᱚᱞ ᱨᱮ ᱡᱟᱦᱟᱸ ᱫᱟᱜ ᱩᱰᱩᱠᱚᱜᱼᱟ ᱫᱟᱜ ᱦᱚᱸ ᱵᱟᱝ ᱩᱰᱩᱠᱚᱜᱼᱟ ᱫᱟᱜ ᱡᱩᱫᱤ ᱠᱚ ᱪᱟᱹᱞᱩᱭᱟ ᱢᱟᱱᱮ ᱫᱟᱜ ᱫᱟ ᱟᱹᱰᱤ ᱜᱤ ᱴᱟᱸᱭ ᱴᱩᱱᱤᱭᱟ ᱟᱞᱮ ᱫᱚ᱾
ᱚ ᱛᱟᱦᱞᱮ ᱧᱩ ᱫᱟᱜ ᱦᱚᱸ ᱚᱝᱠᱟ ᱛᱟᱦᱞᱮ ᱛᱩᱯᱩ ᱠᱚᱫᱚ ᱚᱠᱟ ᱠᱚᱨᱮ ᱯᱮ ᱛᱩᱯᱩᱱᱟ ᱜᱚᱝᱠᱮ?
ᱟᱞᱮ ᱫᱚ ᱜᱚᱢᱠᱮ ᱛᱩᱯᱩ ᱱᱟᱞᱮ ᱯᱩᱠᱷᱨᱤ ᱜᱮᱞᱮ ᱛᱩᱯᱩᱱᱟ ᱠᱤᱱᱛᱩ ᱪᱟᱹᱛ ᱵᱟᱹᱭᱥᱟᱹᱠ ᱫᱤᱱ ᱫᱚ ᱟᱹᱰᱤ ᱜᱮᱞᱮ ᱠᱚᱥᱴᱚᱜᱼᱟ ᱟᱞᱮ ᱫᱚ
ᱦᱮᱸ ᱚᱱᱟᱢᱟ ᱠᱟᱛᱷᱟ ᱵᱩᱡᱷᱟᱹᱜ ᱠᱟᱱ ᱜᱮᱭᱟ ᱛᱟᱦᱞᱮ ᱜᱚᱝᱠᱮ ᱟᱯᱮ ᱫᱚ ᱚᱱᱟ ᱯᱩᱨᱩᱞᱤᱭᱟᱹ ᱰᱤᱥᱴᱤᱠ ᱚᱱᱟ ᱫᱷᱟᱨᱮ ᱯᱮ ᱯᱟᱲᱦᱟᱜ ᱠᱟᱱᱟ ᱥᱮ ᱚᱠᱟ ᱞᱮᱠᱟ
ᱵᱟᱝᱼᱟ ᱵᱟᱝ ᱟᱞᱮ ᱫᱚ ᱟᱞᱮ ᱫᱚ ᱚᱱᱛᱮ ᱤᱭᱟᱹ ᱵᱟᱸᱠᱩᱲᱟ ᱰᱤᱥᱴᱤᱠ ᱥᱮᱫ ᱞᱮ ᱯᱟᱲᱟᱜ ᱠᱟᱱᱟ ᱜᱚᱝᱠᱮ
ᱚᱜᱦᱚ ᱟᱪᱪᱷᱟ ᱟᱪᱪᱷᱟ ᱦᱮᱸ ᱦᱮᱸ ᱚᱱᱛᱮ ᱢᱤᱫᱴᱟᱝ ᱚᱱᱟ ᱦᱚᱸ ᱚᱱᱛᱮ ᱫᱚ ᱥᱚᱢᱚᱥᱟ ᱜᱮᱭᱟ ᱴᱷᱤᱠ ᱴᱷᱤᱠ ᱮᱸᱦᱮ ᱚᱱᱛᱮ ᱪᱟᱞᱟᱣ ᱵᱟᱲᱟ ᱦᱩᱭ ᱟᱠᱟᱱᱟ ᱚᱱᱛᱮ ᱱᱟᱥᱮ ᱥᱟᱨᱤ ᱜᱮ ᱟᱰᱤ ᱜᱮ ᱫᱟᱜ ᱨᱮᱱᱟᱜ ᱟᱱᱟᱴ ᱚᱱᱛᱮ ᱫᱚ ᱚᱱᱟ ᱯᱩᱠᱷᱨᱤ ᱠᱚᱠᱚ ᱛᱟᱲᱟᱣ ᱠᱟᱜᱼᱟ ᱠᱤᱱᱛᱩ ᱚᱱᱛᱮ ᱡᱮ ᱚᱱᱟ ᱥᱚᱨᱠᱟᱨ ᱠᱷᱚᱱᱟᱜ ᱡᱮ ᱤᱭᱟᱹ ᱠᱚᱞ ᱠᱚᱠᱚ ᱮᱢ ᱟᱠᱟᱫᱟ ᱚᱱᱠᱟ ᱠᱚᱞ ᱜᱮ ᱵᱟᱠᱚ ᱚᱱᱟ ᱰᱷᱮᱠᱚᱡ ᱠᱚᱞ ᱠᱚ ᱮᱢᱮᱜᱼᱟ ᱰᱷᱮᱠᱚᱡ ᱠᱚᱞ ᱫᱚ ᱟᱹᱰᱤ ᱟᱥᱛᱟᱢ ᱵᱤᱱ ᱧᱮᱞᱟ ᱦᱮᱸ ᱵᱟᱝ ᱠᱤᱱᱛᱩ ᱰᱷᱮᱠᱚᱡ ᱠᱚᱞ ᱛᱮᱫᱚ ᱪᱤᱠᱟ ᱛᱮ ᱜᱟᱱᱚᱜᱼᱟ ᱱᱟᱦᱟᱜ ᱫᱤᱱ ᱨᱮᱦᱚᱸ ᱡᱩᱫᱤ ᱰᱷᱮᱸᱠᱚᱡ ᱠᱚᱞ
ᱦᱳᱭ ᱥᱮ ᱜᱚᱝᱠᱮ ᱰᱷᱮᱠᱚᱡ ᱠᱚᱞ ᱜᱚᱢᱠᱮ ᱡᱮ ᱞᱤᱧ ᱞᱟᱹᱭᱤᱜᱼᱟ ᱥᱚᱨᱠᱟᱨ ᱠᱷᱚᱱ ᱡᱟᱦᱟᱸ ᱰᱷᱮᱠᱚᱡ ᱠᱚᱞᱮ ᱮᱢ ᱠᱟᱱᱟ ᱮᱢ ᱫᱚ ᱮᱱᱛᱮ ᱮᱢ ᱠᱟᱱᱟ ᱢᱤᱫ ᱵᱟᱨ ᱫᱤᱱ ᱢᱤᱫ ᱵᱟᱨ ᱥᱤᱧ ᱫᱚ ᱪᱟᱞᱟᱜ ᱠᱟᱱᱟ ᱡᱚᱠᱷᱚᱱ ᱪᱮᱱ ᱛᱚᱯᱟᱜᱚᱜ ᱛᱟᱯᱟᱜᱚᱜ ᱠᱟᱱᱟ ᱥᱮ ᱯᱟᱭᱤᱯ ᱠᱚ ᱡᱟᱢ ᱤᱭᱟᱹ ᱜᱚᱫᱚᱜ ᱠᱟᱱᱟ ᱡᱷᱮᱸᱡᱨᱟ ᱜᱚᱫᱚᱜ ᱠᱟᱱᱟ ᱛᱚᱠᱷᱚᱱ ᱜᱚᱝᱠᱮ ᱚᱵᱽᱡᱮᱠᱥᱚᱱ ᱠᱟᱱᱟ ᱛᱚᱠᱷᱚᱡ ᱫᱚ ᱠᱤᱱᱛᱩ ᱯᱟᱞᱴᱟᱣᱼᱟ ᱥᱮ ᱥᱮ ᱮᱢ ᱨᱚᱠᱚᱢ ᱯᱟᱞ ᱥᱟᱶ ᱥᱟᱶ ᱨᱮ ᱡᱟᱦᱟᱸᱭ ᱢᱤᱥᱛᱨᱤ ᱠᱚ ᱢᱮᱱᱟᱜ ᱠᱚᱣᱟ ᱱᱮᱛᱟᱨ ᱠᱚ ᱠᱚᱞ ᱥᱟᱯ ᱢᱤᱥᱛᱨᱤ ᱠᱚ ᱡᱟᱦᱟᱸᱭ ᱠᱚ ᱠᱚᱞ ᱠᱚ ᱵᱮᱱᱟᱣ ᱟᱠᱟᱫ ᱞᱮᱭᱟ ᱠᱚᱞ ᱠᱚ ᱯᱚᱭᱥᱟ ᱫᱤᱭᱟᱹ ᱩᱱᱠᱩ ᱫᱚᱠᱚ ᱥᱟᱨᱦᱟᱣ ᱦᱚᱪᱚᱭᱮᱫ ᱠᱚᱣᱟ ᱩᱱᱠᱩ ᱫᱚ ᱞᱚᱜᱚᱱ ᱠᱚ ᱪᱟᱞᱟᱜ ᱠᱟᱱᱟ ᱟᱨ ᱥᱚᱨᱠᱟᱨᱤᱭᱟᱜ ᱨᱮ ᱫᱚ ᱵᱟᱠᱚ ᱦᱤᱡᱩᱜ ᱠᱟᱱᱟ ᱥᱚᱨᱠᱟᱨᱤ ᱠᱚᱞ ᱡᱟᱦᱟᱸ
ᱟᱪᱪᱷᱟ ᱟᱪᱪᱷᱟ ᱦᱮᱸ ᱟᱫᱚ ᱱᱚᱣᱟ ᱚᱱᱟ ᱫᱚᱵᱚᱱ ᱵᱟᱲᱟᱭ ᱜᱮᱭᱟ ᱱᱚᱝᱠᱟ ᱫᱚ ᱦᱩᱭᱩᱜ ᱜᱮᱭᱟ ᱟᱫᱚ ᱜᱚᱝᱠᱮ ᱛᱟᱦᱚᱞᱮ ᱚᱱᱠᱟ ᱟᱹᱛᱩ ᱫᱤᱥᱚᱢ ᱠᱚᱫᱚ ᱚᱱᱠᱟ ᱯᱟᱨᱥᱚᱱᱟᱞ ᱡᱟᱦᱟᱸᱭ ᱠᱚᱣᱟᱜ ᱢᱤᱱᱤ ᱥᱮᱞᱳ ᱠᱚᱫᱚ ᱠᱚ ᱜᱟᱰᱟᱣ ᱟᱠᱟᱫᱼᱟ ᱥᱮ ᱵᱟᱝ
ᱜᱟᱲᱟ ᱫᱚ ᱜᱟᱲᱟ ᱠᱟᱜ ᱜᱮᱭᱟ ᱢᱮᱱᱟᱜ ᱠᱚᱣᱟ ᱥᱮᱨᱚᱠᱚᱢ ᱱᱚᱜ ᱚᱭ ᱯᱮ ᱯᱩᱱ ᱦᱚᱲ ᱠᱚ ᱜᱟᱲᱟ ᱠᱟᱹᱣᱱᱤᱜᱼᱟ ᱳᱠᱟ
ᱩᱱᱠᱩ ᱠᱚᱣᱟᱜ ᱠᱚ ᱮᱢᱫᱟ ᱡᱩᱫᱤ ᱚᱱᱠᱟ ᱜᱚᱝᱠᱮ ᱥᱮᱫᱞᱤᱧ ᱢᱮᱱᱟ ᱚᱱᱠᱟ ᱡᱩᱫᱤ ᱥᱮᱞᱳ ᱡᱩᱫᱤ ᱵᱚ ᱪᱟᱹᱞᱩ ᱭᱟ ᱫᱤᱱ ᱨᱮ ᱵᱟᱨ ᱫᱷᱟᱣ ᱢᱟᱱᱮ ᱡᱟᱦᱟᱸ ᱛᱤᱱᱟᱹᱜ ᱢᱤᱱᱤ ᱠᱚ ᱢᱮᱱᱟᱜ ᱛᱟᱠᱚᱣᱟ ᱚᱲᱟᱜ ᱠᱚᱨᱮ ᱥᱮ ᱥᱮᱞᱚ ᱠᱚᱠᱚ ᱵᱟᱹᱭᱥᱟᱹᱣ ᱠᱟᱹᱣᱱᱤᱜᱼᱟ ᱯᱟᱨᱥᱚᱱᱟᱞ ᱯᱟᱹᱴᱣᱟᱹ ᱠᱚ ᱚᱱᱟ ᱠᱚᱦᱚᱸ ᱫᱟᱜ ᱵᱟᱹᱱᱩᱜᱼᱟ ᱥᱟᱶ ᱥᱟᱶᱛᱮ ᱜᱟᱹᱰᱤᱭᱟᱹ ᱨᱮᱱᱟᱜ ᱫᱟᱜ ᱦᱚᱸ ᱟᱸᱡᱮᱫᱚᱜ ᱠᱟᱱᱟ ᱟᱨ ᱠᱚᱞ ᱨᱮ ᱛᱚ ᱞᱟᱹᱞᱟᱹᱭ ᱵᱟᱝ ᱦᱚᱭᱩᱜᱼᱟ ᱜᱚᱝᱠᱮ ᱚᱱᱟ ᱫᱚ ᱫᱟᱜ ᱜᱮ ᱵᱟᱝ ᱩᱰᱩᱠᱚᱜᱼᱟ ᱢᱤᱫ ᱫᱤᱱ ᱫᱚ ᱥᱮᱫᱤᱱ ᱫᱚ ᱟᱫᱚ ᱡᱷᱟᱨᱱᱟ ᱴᱟᱺᱰᱤ ᱩᱰᱩᱜᱚᱜ ᱠᱷᱟᱱ ᱵᱷᱟᱹᱜᱤ
ᱛᱟᱦᱚᱞᱮ ᱡᱩᱫᱤ ᱜᱚᱝᱠᱮ ᱛᱟᱦᱚᱞᱮ ᱩᱱᱠᱩ ᱡᱩᱫᱤ ᱠᱚ ᱢᱤᱱᱤ ᱤ ᱠᱚ ᱪᱟᱹᱞᱩᱭᱟ ᱦᱮᱸ ᱵᱟᱝ ᱛᱟᱦᱚᱞᱮ ᱟᱯᱮ ᱫᱚ ᱟᱹᱰᱤ ᱜᱮᱯᱮ ᱠᱚᱥᱴᱚᱜ ᱫᱚ
ᱠᱚᱥᱴᱚ ᱢᱟᱱᱮ ᱟᱹᱰᱤ ᱡᱳᱨ ᱜᱮ ᱟᱹᱰᱤ ᱡᱳᱨ ᱜᱮ ᱠᱚᱥᱴᱚᱼᱟ
ᱠᱟᱛᱷᱟ ᱠᱟᱱ ᱜᱮᱭᱟ ᱥᱟᱹᱨᱤ ᱜᱮ ᱛᱚ ᱛᱟᱦᱚᱞᱮ ᱱᱚᱜ ᱚᱱᱟ ᱱᱚᱜᱱᱟ ᱚᱠᱛᱚ ᱨᱮ ᱠᱤᱱᱛᱩ ᱥᱟᱹᱨᱤ ᱜᱮ ᱥᱚᱨᱠᱟᱨ ᱢᱮᱫ ᱞᱩᱛᱩᱨ ᱟᱹᱰᱤ ᱜᱮ ᱫᱚᱨᱠᱟᱨ ᱢᱮᱱᱟᱜ-ᱟ ᱠᱟᱨᱚᱱ ᱟᱞᱮ ᱦᱚ ᱚᱱᱠᱟ ᱵᱟᱸᱠᱩᱲᱟ ᱥᱮᱫ ᱞᱮ ᱪᱟᱞᱟᱣ ᱞᱮᱱ ᱛᱟᱦᱮ ᱦᱮ ᱚᱱᱟ ᱵᱟᱯᱞᱟ ᱠᱚᱨᱮ ᱜᱮ ᱵᱟᱯᱞᱟ ᱚᱲᱟᱜ ᱨᱮ ᱟᱫᱚ ᱚᱱᱛᱮ ᱥᱟᱹᱨᱤᱜᱮ ᱚᱱᱛᱮ ᱧᱮᱞ ᱦᱩᱭᱱᱟ ᱡᱟᱭᱜᱟ ᱠᱚᱫᱚ ᱴᱷᱤᱠ ᱜᱮᱭᱟ ᱮᱱᱛᱮ ᱫᱟᱜ ᱨᱮᱱᱟᱜ ᱮᱛᱚ ᱟᱱᱟᱴ ᱢᱮᱱᱟᱜᱼᱟ ᱦᱟᱸᱜ ᱥᱟᱹᱨᱤ ᱠᱟᱛᱷᱟ ᱩᱱᱠᱩ ᱠᱚ ᱦᱚᱲ ᱚᱱᱟ ᱵᱚᱨᱥᱟ ᱚᱠᱛᱚ ᱨᱮᱜᱮ ᱥᱩᱫᱷᱩ ᱦᱩᱲᱩ ᱠᱚ ᱪᱟᱥ ᱫᱟ ᱦᱮᱸ ᱵᱟᱝ ᱟᱨ ᱛᱚᱵᱮ ᱠᱷᱟᱱ ᱚᱱᱟ ᱟᱯᱮ ᱢᱟ ᱵᱟᱸᱠᱩᱲᱟ ᱜᱮᱯᱮ ᱯᱟᱲᱦᱟᱜ ᱠᱟᱱᱟ ᱟᱫᱚ ᱚᱱᱟ ᱫᱚ ᱤᱭᱟᱹ ᱱᱮᱠᱷᱟᱱ ᱚᱱᱟ ᱡᱟᱦᱟᱸ ᱠᱚ ᱢᱮᱛᱟᱜ ᱠᱟᱱᱟ ᱱᱤᱨᱚᱲ ᱨᱮ ᱥᱮ ᱤᱭᱟᱹ ᱨᱮ ᱚᱱᱟ ᱪᱟᱹᱛ ᱵᱟᱹᱭᱥᱟᱹᱠᱷ ᱨᱮᱫᱚ ᱠᱤᱱᱛᱩ ᱫᱚ ᱦᱩᱲᱩ ᱜᱮ ᱵᱟᱝᱠᱚ ᱪᱟᱥᱟ ᱫᱟᱜ ᱨᱮᱱᱟᱜ ᱥᱚᱢᱚᱥᱥᱟ ᱵᱟᱝ
ᱦᱳᱭ ᱜᱚᱝᱠᱮ ᱟᱞᱮᱥᱮᱫ ᱦᱚᱸ ᱪᱟᱹᱛ ᱵᱟᱹᱭᱥᱟᱹᱠᱷ ᱫᱚ ᱦᱩᱲᱩ ᱪᱟᱥ ᱫᱚ ᱵᱟᱝ ᱦᱩᱭᱩᱜ ᱜᱮᱭᱟ ᱜᱚᱝᱠᱮ
ᱚ ᱮᱠᱫᱚᱢ ᱛᱟᱦᱞᱮ ᱚᱱᱟ ᱱᱟᱹᱭ ᱥᱩᱨ ᱥᱩᱯᱩᱨ ᱫᱚ ᱟᱯᱮ ᱚᱲᱟᱜ ᱦᱮᱱᱟᱜ ᱟᱥᱮ ᱵᱟᱝ
ᱵᱟᱝ ᱜᱚᱝᱠᱮ ᱟᱞᱮ ᱥᱩᱨ ᱥᱩᱯᱩᱨ ᱠᱚᱫᱚ ᱱᱟᱹᱭ ᱦᱚᱸ ᱠᱟᱹᱴᱤᱡ ᱥᱟᱺᱜᱤᱧ ᱧᱚᱜ ᱜᱮᱭᱟ ᱜᱚᱝᱠᱮ ᱪᱮᱫ ᱞᱤᱧ ᱞᱟᱹᱭ ᱟᱵᱤᱱᱟ ᱵᱩᱨᱩ
ᱚ ᱟᱪᱪᱷᱟ ᱟᱪᱪᱷᱟ ᱟᱪᱪᱷᱟ ᱵᱩᱨᱩ ᱞᱟᱛᱟᱨ ᱵᱟᱝ ᱥᱮ ᱚᱱᱟ ᱟᱡᱚᱫᱤᱭᱟᱹ ᱥᱮ ᱪᱮᱫ ᱜᱚᱝᱠᱮ
ᱵᱟᱝ ᱵᱟᱝᱟ ᱚᱱᱟ ᱫᱷᱟᱨᱮ ᱫᱚ ᱵᱟᱝᱟ ᱱᱚᱛᱮ ᱧᱚᱜ ᱨᱮᱜ
ᱟ ᱪᱮᱫ ᱱᱚᱣᱟ ᱵᱩᱨᱩᱧᱟᱜ ᱧᱩᱛᱩᱢ ᱡᱮᱱᱚ
ᱚᱱᱟ ᱫᱚ ᱵᱷᱟᱵᱽᱱᱤ ᱵᱩᱨᱩ
ᱚ ᱟᱪᱪᱷᱟ ᱟᱪᱪᱷᱟ ᱟᱪᱪᱷᱟ ᱡᱟᱠᱜᱮ ᱟ ᱡᱟᱦᱟ ᱛᱤᱥᱚᱜ ᱚᱱᱛᱮ ᱞᱮ ᱪᱟᱞᱟᱜ-ᱟ ᱦᱮ ᱵᱟᱝ ᱧᱮᱞ ᱢᱟ ᱜᱮ ᱵᱩᱨᱩ ᱧᱮᱞ ᱪᱚ ᱟᱫᱚ ᱟᱞᱮ ᱱᱚᱛᱮ ᱠᱷᱚᱱᱟᱜ ᱫᱚ ᱦᱟᱜ ᱥᱟᱹᱜᱤᱧ ᱧᱚᱜ ᱜᱮᱭᱟ ᱪᱟᱞᱟᱣ ᱨᱮᱱᱟᱜ ᱤᱪᱪᱷᱟ ᱤᱪᱪᱷᱟᱹ ᱫᱚ ᱟᱹᱰᱤ ᱜᱮ ᱢᱮᱱᱟᱜ-ᱟ ᱦᱮᱸᱥᱮ ᱚᱱᱟ ᱠᱚᱨᱮ ᱟᱫᱚ ᱮᱱᱛᱮ ᱚᱠᱛᱚ ᱜᱮ ᱵᱟᱝ ᱧᱟᱢᱟ ᱢᱮᱱᱠᱷᱟᱱ ᱚᱱᱟ ᱵᱩᱨᱩ ᱠᱚ ᱧᱮᱞ ᱨᱮᱱᱟᱜ ᱟᱹᱰᱤ ᱤᱪᱪᱷᱟᱹ ᱢᱮᱱᱟᱜ-ᱟ ᱟᱡᱚᱫᱤᱭᱟᱹ ᱵᱩᱨᱩ ᱛᱚ ᱛᱟᱦᱚᱞᱮ ᱛᱤᱱᱟᱹᱜ ᱥᱟᱺᱜᱤᱧᱟ ᱥᱚᱨ ᱜᱤ
ᱥᱩᱨ ᱜᱮᱭᱟ ᱜᱚᱝᱠᱮ
ᱚ ᱟᱪᱪᱷᱟ ᱟᱪᱪᱷᱟ ᱛᱟᱦᱮ ᱚᱱᱛᱮ
ᱚᱱᱟ ᱥᱩᱨ ᱜᱮᱭᱟ
ᱟᱪᱪᱷᱟ ᱟᱪᱪᱷᱟ ᱛᱟᱦᱞᱮ ᱚᱱᱟ ᱥᱮᱸᱫᱽᱨᱟ ᱠᱚ ᱦᱩᱭᱩᱜ ᱜᱮᱭᱟ ᱛᱟᱦᱚᱞᱮ ᱯᱮ ᱪᱟᱞᱟᱜ ᱜᱮᱭᱟ ᱥᱮ ᱵᱟᱝ
ᱜᱚᱝᱠᱮ ᱪᱟᱞᱟᱜ ᱜᱮᱭᱟᱞᱮ ᱥᱮᱸᱫᱽᱨᱟ ᱠᱚᱫᱚ ᱪᱟᱞᱟᱜ ᱜᱮᱭᱟ ᱟᱫᱚ ᱵᱤᱨ ᱫᱤᱥᱚᱢ ᱦᱚᱲ ᱦᱩᱭ ᱠᱟᱛᱮ ᱟᱫᱚ
ᱮᱠᱟᱞ ᱮᱠᱟᱞ ᱮᱠᱟᱞ ᱮᱠᱟᱞ ᱱᱚᱣᱟ ᱢᱟ ᱠᱟᱛᱷᱟ ᱠᱟᱱ ᱜᱮ ᱟᱫᱚ ᱮᱱᱛᱮ ᱠᱩᱞᱤ ᱡᱚᱝ ᱠᱟᱸᱱᱤᱧ ᱡᱮ ᱥᱟᱹᱨᱤᱜᱮ ᱵᱟᱝ ᱢᱮᱱᱟᱜ ᱟᱠᱟᱜ ᱟᱹᱰᱤ ᱜᱟᱱ ᱜᱮ ᱡᱟᱦᱟᱸᱭ ᱫᱚ ᱥᱮᱸᱫᱽᱨᱟ ᱫᱚ ᱩᱱᱟᱹᱜ ᱵᱟᱝᱠᱚ ᱠᱩᱥᱤᱭᱟᱜ ᱜᱮ ᱢᱮᱱᱟᱜ ᱠᱚᱣᱟ ᱟᱵᱚ ᱢᱩᱫᱽ ᱨᱮᱜᱮ ᱥᱟᱱᱛᱟᱲ ᱢᱮᱱᱟᱜ ᱠᱚᱣᱟ ᱡᱟᱦᱟᱸ ᱫᱚ ᱥᱮᱸᱫᱽᱨᱟ ᱡᱤᱱᱤᱥ ᱵᱟᱝ ᱠᱚ ᱠᱩᱥᱤᱭᱟᱜ ᱜᱮᱭᱟ ᱦᱮᱸ ᱥᱮ ᱟᱫᱚ ᱵᱟᱹᱧ ᱵᱟᱲᱟᱭᱟ ᱩᱱᱠᱩ ᱪᱮᱫᱟᱜ ᱵᱟᱝᱠᱚ ᱠᱩᱥᱤᱭᱟᱜ-ᱟ ᱟᱫᱚ ᱤᱧᱢᱟ ᱥᱮᱸᱫᱽᱨᱟ ᱠᱟᱛᱷᱟᱧ ᱟᱸᱡᱚᱢ ᱞᱮᱠᱷᱟᱱ ᱢᱟᱱᱮ ᱡᱚᱢ ᱫᱟᱠᱟᱧ ᱵᱟᱹᱜᱤ ᱦᱚᱴᱚᱣᱟᱜ ᱛᱮ ᱥᱮᱸᱫᱽᱨᱟ ᱜᱤᱧ ᱩᱰᱩᱠ ᱪᱟᱞᱟᱜ-ᱟ ᱦᱮᱸ ᱦᱮᱸ ᱱᱚᱝᱠᱟ ᱥᱮᱸᱫᱽᱨᱟ ᱨᱮᱫᱚ ᱟᱹᱰᱤ ᱜᱮ ᱨᱟᱹᱥᱠᱟᱹ ᱤᱭᱟᱹ ᱢᱮᱱᱟᱜ ᱟᱠᱟᱫᱟ ᱟᱹᱰᱤ ᱜᱮ ᱥᱟᱹᱨᱤᱜᱮ ᱦᱳᱭ ᱟᱪᱪᱷᱟ
ᱜᱚᱝᱠᱮ ᱛᱟᱦᱚᱞᱮ ᱪᱟᱞᱟᱜ ᱜᱮᱭᱟ ᱯᱟᱥᱮ ᱵᱟᱝ ᱛᱚᱵᱮ ᱟᱯᱮ
ᱮᱱ ᱟᱞᱮ ᱫᱚᱞᱮ ᱪᱟᱞᱟᱜ ᱜᱮᱭᱟ ᱛᱚ ᱟᱫᱚ ᱱᱚᱜ-ᱚᱭ ᱱᱤᱭᱟᱹ ᱪᱷᱚᱴ ᱚᱸᱰᱮ ᱥᱮᱸᱫᱽᱨᱟ ᱜᱮ ᱪᱟᱞᱟ ᱢᱚᱱᱮ ᱦᱩᱭ ᱞᱮᱱ ᱛᱟᱦᱮᱸ ᱦᱮᱸᱥᱮ ᱟᱡᱚᱫᱤᱭᱟᱹ ᱨᱮ ᱩᱱ ᱚᱠᱛᱚ ᱛᱷᱚᱲᱟ ᱟᱛᱳ ᱨᱮ ᱠᱟᱹᱴᱤᱡ ᱥᱚᱢᱚᱥᱥᱟ ᱦᱩᱭᱱᱟᱛᱚ ᱟᱫᱚ ᱤᱱᱟᱹ ᱠᱷᱟᱹᱛᱤᱨ ᱵᱟᱝᱞᱮ ᱪᱟᱞᱟᱣ ᱫᱟᱲᱮᱭᱟᱫᱟ ᱟᱨ ᱵᱟᱝᱠᱷᱟᱱ ᱮᱱᱛᱮ ᱪᱟᱞᱟᱣ ᱜᱮᱞᱮ ᱞᱟᱹᱭ ᱞᱮᱫ ᱛᱟᱦᱮᱸᱫ ᱱᱤᱭᱟᱹ ᱚᱠᱛᱚ ᱨᱮ ᱟᱨ ᱡᱟᱦᱟᱸ ᱟᱹᱛᱩ ᱟᱞᱮ ᱟᱹᱛᱩ ᱥᱩᱨ ᱥᱩᱯᱩᱨ ᱠᱚᱨᱮ ᱵᱤᱨ ᱥᱮᱸᱫᱽᱨᱟ ᱠᱚ ᱦᱩᱭᱩᱜ ᱦᱮ ᱵᱟᱝ ᱛᱚ ᱚᱱᱟ ᱠᱚᱫᱚᱞᱮ ᱪᱟᱞᱟᱜ ᱜᱮᱭᱟ ᱟᱞᱮ ᱵᱤᱨ ᱠᱚᱨᱮ ᱟᱨ ᱦᱳᱭ ᱟᱫᱚ ᱜᱚᱝᱠᱮ ᱛᱟᱦᱚᱞᱮ ᱟᱯᱮ ᱚᱲᱟᱜ ᱥᱩᱨ ᱠᱚ ᱢᱟᱱᱮ ᱵᱤᱨ ᱨᱮᱫᱚ ᱛᱤᱱᱟᱹᱜ ᱥᱟᱺᱤᱧᱟ ᱟᱯᱮ ᱚᱸᱰᱮ ᱠᱷᱚᱱᱟᱜ ᱜᱚᱝᱠᱮ ᱜᱚᱝᱠᱮ ᱟᱡᱚᱢᱚᱜ ᱠᱟᱱᱟ ᱦᱮᱸ ᱞᱟᱹᱭ ᱫᱤᱧ ᱵᱤᱨ ᱠᱚᱫᱚ ᱛᱤᱱᱟᱹᱜ ᱥᱟᱺᱜᱤᱧᱟ ᱟᱯᱮ ᱚᱱᱛᱮ ᱠᱷᱚᱱᱟᱜ
ᱵᱤᱨ ᱫᱚ ᱩᱱᱟᱹᱜ ᱵᱟᱲᱜᱮ ᱞᱟᱛᱟᱨ ᱠᱷᱚᱱᱟᱜ ᱜᱮ ᱵᱤᱨ
ᱟᱪᱪᱷᱟ ᱟᱪᱪᱷᱟ ᱛᱟᱦᱚᱞᱮ ᱚᱱᱠᱟ ᱦᱟᱹᱛᱤ ᱠᱚᱠᱚ ᱦᱤᱡᱩᱜ ᱜᱮᱭᱟ ᱥᱮ ᱪᱮᱫᱠᱟ
ᱦᱮᱸ ᱜᱚᱝᱠᱮ ᱦᱟᱹᱛᱤ ᱠᱚ ᱦᱮᱡ ᱞᱮᱱᱠᱷᱟᱱ ᱟᱹᱛᱩ ᱠᱚ ᱨᱮᱦᱚᱸ ᱠᱟᱹᱴᱤᱡ ᱠᱚ ᱦᱤᱨᱤ ᱛᱚᱨᱟ ᱞᱮ ᱜᱮᱭᱟ ᱵᱟᱝ ᱫᱚ ᱵᱟᱝ
ᱦᱮᱸ ᱟᱫᱚ
ᱦᱩᱸ ᱪᱮᱫ ᱵᱤᱱ ᱞᱟᱹᱭᱮᱫ ᱦᱮᱞᱳ